ᱡᱚᱦᱟᱨ ᱜᱚᱝᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ᱾
ᱚ ᱢᱮᱱ ᱫᱤᱹᱧ ᱡᱮ ᱛᱮᱦᱮᱧ ᱫᱚ ᱟᱯᱮ ᱥᱮᱫ ᱪᱮᱫ ᱞᱮᱠᱟ ᱯᱟᱛᱟ ᱠᱚ ᱦᱳᱭᱳᱜᱼᱟ ᱦᱳᱭ ᱚᱱᱟ ᱤᱫᱤ ᱠᱟᱛᱮᱜ ᱞᱟᱝ ᱨᱚᱯᱚᱲᱟ ᱦᱳᱭ ᱥᱮ᱾
ᱦᱳᱭ ᱦᱳᱭ
ᱛᱟᱦᱞᱮ ᱟᱯᱮ ᱫᱤᱥᱚᱢ ᱥᱮᱫ ᱫᱚ ᱢᱟᱱᱮ ᱯᱟᱛᱟ ᱠᱚᱫᱚ ᱟᱹᱰᱤ ᱞᱮᱠᱟᱱᱟᱜ ᱜᱮ ᱦᱳᱭᱳᱜᱼᱟ ᱦᱳᱭ᱾
ᱦᱳᱭᱳᱜ ᱛᱟᱦᱮᱱ ᱜᱮᱭᱟ, ᱟᱭᱢᱟ ᱯᱟᱛᱟ ᱠᱚᱜᱮ᱾
ᱦᱮᱸ ᱚᱱᱟ ᱧᱩᱛᱩᱢ ᱟᱱᱟᱜ ᱯᱟᱛᱟ ᱡᱟᱸᱦᱟ ᱠᱚ ᱦᱳᱭᱳᱜ ᱛᱟᱦᱮᱸᱱᱟ ᱚᱱᱟ ᱠᱚᱜᱮ ᱤᱫᱤ ᱠᱟᱛᱮᱜ ᱠᱟᱹᱴᱤᱡ ᱮᱢ ᱞᱟᱹᱭ ᱛᱟᱞᱟᱝ ᱢᱮ᱾
ᱦᱳᱭ ᱟᱞᱮ ᱥᱮᱫ ᱧᱩᱛᱩᱢ ᱟᱱ ᱯᱟᱛᱟ ᱵᱚᱞ ᱛᱮ ᱫᱚ ᱦᱳᱭᱳᱜᱼᱟ, ᱟᱞᱮ ᱥᱩᱨ ᱨᱮᱜᱮ ᱵᱟᱹᱱᱤ ᱯᱟᱛᱟ ᱡᱷᱟᱹᱱᱴᱤ ᱯᱟᱛᱟ ᱢᱟᱨᱟᱝ ᱵᱩᱨᱩ ᱯᱟᱛᱟ ᱢᱟᱨᱟᱝ ᱵᱩᱨᱩ ᱯᱩᱡᱟᱹ᱾
ᱦᱳᱭ ᱦᱳᱭ ᱟᱫᱚ ᱦᱮᱡ ᱮᱱᱟᱠᱚ ᱪᱮᱫ ᱞᱮᱠᱟ ᱠᱟᱛᱮᱫ ᱢᱟᱱᱮ ᱯᱚᱛᱟ ᱠᱚ ᱦᱩᱭᱩᱜ ᱛᱟᱦᱮᱱᱟ ᱯᱳᱭᱞᱳ ᱠᱷᱚᱡ ᱮᱢ ᱞᱟᱹᱭ ᱞᱮᱠᱷᱟᱱ ᱵᱷᱟᱜᱤᱜ-ᱟ
ᱦᱳᱭ ᱢᱟᱨᱟᱝ ᱵᱩᱨᱩ ᱯᱩᱡᱟᱹ ᱢᱟᱨᱟᱝ ᱵᱩᱨᱩ ᱯᱩᱡᱟᱹ ᱫᱚ ᱦᱩᱭᱩᱜ ᱠᱟᱱᱟ ᱟᱵᱚᱣᱟᱜ ᱡᱟᱦᱟᱸ ᱥᱚᱨᱦᱟᱭ ᱵᱚᱸᱜᱟ ᱥᱚᱨᱦᱟᱭ ᱵᱚᱸᱜᱟ ᱨᱮᱱᱟᱜ ᱯᱮ ᱫᱤᱱ ᱨᱮ ᱢᱟᱨᱟᱝ ᱵᱩᱨᱩ ᱯᱩᱡᱟᱹ ᱫᱚ ᱦᱩᱭᱩᱜ ᱛᱟᱦᱮᱱᱟ
ᱦᱳᱭ
ᱢᱟᱨᱟᱝ ᱵᱩᱨᱩ ᱯᱩᱡᱟᱹ ᱨᱮ ᱫᱚ ᱵᱟᱨ ᱫᱤᱱ ᱨᱮᱫᱚ ᱵᱚᱸᱜᱟ ᱵᱩᱨᱩ ᱛᱟᱦᱮᱱᱟ ᱠᱟᱨᱟᱢ ᱵᱤᱱᱛᱤ ᱠᱚ ᱛᱟᱦᱮᱱᱟ ᱟᱨ ᱯᱮ ᱫᱤᱱ ᱦᱤᱞᱳᱜ ᱫᱚ ᱯᱟᱛᱟ ᱯᱚᱨᱚᱵᱽ ᱦᱩᱭᱩᱜ-ᱟ ᱯᱮ ᱫᱤᱱ ᱦᱤᱞᱳᱜ ᱫᱚ ᱟᱭᱢᱟ ᱥᱟᱜᱤᱧ ᱥᱟᱜ ᱥᱟᱺᱜᱤᱧ ᱦᱚᱲ ᱠᱚᱠᱚ ᱦᱤᱡᱩᱜᱼᱟ ᱧᱮᱧᱮᱞ ᱞᱟᱹᱜᱤᱜ᱾ ᱧᱮᱧᱮᱞ ᱞᱟᱹᱜᱤᱫ ᱟᱭ ᱤᱱ ᱦᱤᱞᱳᱜ ᱚᱸᱰᱮ ᱠᱚ ᱠᱷᱤᱪᱩᱲᱤᱭᱟ ᱡᱚᱢ ᱞᱟᱹᱜᱤᱫ ᱵᱮᱵᱚᱥᱛᱟ ᱛᱟᱦᱮᱱᱟ ᱟᱨ ᱠᱚᱲᱟ ᱜᱤᱫᱽᱨᱟᱹ ᱠᱚᱫᱚ ᱰᱮᱸᱜᱟ ᱠᱟᱛᱮᱫ ᱠᱚ ᱦᱤᱡᱩᱜ-ᱟ ᱠᱩᱲᱤ ᱜᱤᱫᱽᱨᱟᱹ ᱠᱟᱛᱮᱫ ᱠᱩᱲᱤ ᱜᱤᱫᱽᱨᱟᱹ ᱠᱚᱫᱚ ᱵᱟᱸᱫᱮ ᱠᱟᱛᱮᱫ ᱠᱟᱛᱮᱫ ᱠᱚ ᱦᱤᱡᱩᱜ-ᱟ ᱟᱭᱢᱟ ᱚᱸᱰᱮ ᱧᱮᱞ ᱞᱮᱠᱟᱱᱟᱜ ᱡᱤᱱᱤᱥ ᱛᱟᱦᱮᱱᱟ ᱟᱨ ᱫᱩ ᱵᱟᱨ ᱫᱤᱱ ᱦᱤᱞᱳᱜ ᱫᱚ ᱥᱚᱨᱦᱟᱭ ᱵᱚᱸᱜᱟᱱᱟ ᱵᱟᱨᱫᱤᱱ ᱦᱤᱞᱳᱜ ᱫᱚ ᱚᱸᱰᱮ ᱟᱭᱢᱟ ᱦᱚᱲ ᱥᱟᱺᱜᱤᱧ ᱥᱟᱺᱜᱤᱧ ᱠᱷᱚᱱ ᱟᱠᱚᱣᱟᱜ ᱟᱸᱥ ᱠᱩᱠᱢᱩ ᱯᱩᱨᱟᱹᱣ ᱞᱟᱹᱜᱤᱫ ᱛᱮ ᱚᱸᱰᱮ ᱢᱟᱨᱟᱝ ᱵᱩᱨᱩ ᱛᱷᱟᱱ ᱨᱮ ᱠᱚ ᱵᱚᱸᱜᱟ ᱵᱩᱨᱩᱭ ᱛᱟᱦᱮᱱᱟ ᱩᱱᱠᱩᱣᱟᱜ ᱡᱟᱛᱮ ᱟᱥᱟ ᱟᱥᱟ ᱠᱩᱠᱢᱩ ᱯᱩᱨᱟᱹᱜ ᱛᱟᱠᱚ ᱢᱟ ᱚᱱᱟ ᱠᱷᱟᱹᱛᱤᱨ ᱢᱟᱨᱟᱝ ᱵᱩᱨᱩ ᱛᱷᱟᱱ ᱨᱮ ᱟᱠᱚᱣᱟᱜ ᱠᱟᱛᱷᱟ ᱠᱚ ᱫᱚᱦᱚᱭ ᱛᱟᱦᱮᱱᱟ ᱟᱨ ᱯᱮ ᱫᱤᱱ ᱦᱤᱞᱳᱜ ᱫᱚ ᱯᱟᱛᱟ ᱧᱮᱞ ᱠᱚ ᱦᱤᱡᱩᱜ-ᱟ ᱚᱱᱠᱟ ᱠᱟᱛᱮᱫ ᱜᱮ ᱯᱟᱨᱚᱢᱚᱜ ᱛᱟᱦᱮᱱᱟ ᱢᱟᱨᱟᱝ ᱵᱩᱨᱩ ᱯᱩᱡᱟᱹ ᱫᱚ
ᱦᱳᱭ ᱦᱳᱭ ᱢᱚᱴᱟᱢᱩᱴᱤ ᱚᱱᱟ ᱢᱟᱨᱟᱝ ᱵᱩᱨᱩ ᱯᱟᱛᱟᱢ ᱞᱟᱹᱭ ᱠᱮᱫ ᱫᱚ ᱥᱮ ᱵᱩᱡᱷᱟᱹᱢ ᱞᱟᱹᱭ ᱠᱮᱫᱟ ᱢᱳᱴᱟᱟᱢᱩᱴᱤ ᱛᱤᱱᱟᱹᱜ ᱜᱟᱱ ᱦᱚᱲ ᱠᱚ ᱦᱳᱭᱜ ᱛᱟᱦᱮᱜ ᱚᱱᱟ ᱫᱚ
ᱦᱚᱲ ᱠᱚ ᱦᱩᱭᱩᱜ ᱛᱟᱦᱮᱱ ᱜᱮᱭᱟ ᱳᱭ ᱦᱩᱭᱩᱜ ᱜᱮᱭᱟ ᱠᱚ ᱰᱷᱮᱨ ᱧᱚᱜ ᱜᱮ
ᱟᱪᱪᱷᱟ ᱟᱪᱪᱷᱟ ᱢᱟᱱᱮ ᱫᱚᱠᱟᱱ ᱫᱟᱱᱤ ᱮᱢᱟᱱ ᱛᱮᱢᱟᱱ ᱠᱚ ᱟᱹᱜᱩᱭ ᱛᱟᱦᱮᱸᱱᱟ ᱦᱮᱥᱮ
ᱦᱮᱸ ᱫᱚᱠᱟᱱ ᱫᱟᱱᱤ ᱛᱟᱦᱮᱱ ᱜᱮ ᱡᱚᱛᱚ ᱜᱮ ᱪᱩᱲᱤ ᱢᱟᱞᱟ ᱥᱟᱲᱤ ᱥᱟᱭᱟ ᱫᱷᱩᱛᱤ ᱡᱚᱢᱟᱜ ᱠᱚ ᱥᱟᱱᱟᱢ ᱞᱮᱠᱟᱱᱟᱜ ᱫᱚᱠᱟᱱ ᱫᱟᱹᱱᱤ ᱜᱮ ᱛᱟᱦᱮᱱᱟ
ᱦᱳᱭ ᱟᱫᱚ ᱚᱱᱟ ᱠᱚᱫᱚ ᱮᱠᱷᱮᱱ ᱦᱚᱲᱟᱜ ᱜᱮ ᱥᱮ ᱩᱱᱠᱩ ᱪᱷᱟᱟᱹᱛᱤᱠ ᱠᱚᱜᱮ ᱠᱚ ᱫᱚᱠᱟᱱ ᱛᱟᱦᱮᱸᱱᱟ ᱚᱱᱟ ᱠᱚᱫᱚ
ᱫᱚᱠᱟᱱ ᱠᱚᱫᱚ ᱞᱟᱦᱟ ᱧᱚᱜ ᱫᱚ ᱟᱵᱚ ᱦᱚᱲ ᱫᱚ ᱩᱱᱟᱹᱜ ᱵᱟᱝᱠᱚ ᱫᱚᱠᱟᱱᱮᱫ ᱛᱟᱦᱮᱱᱟ ᱮᱠᱷᱚᱱ ᱫᱚ ᱦᱚᱲ ᱦᱚᱸᱠᱚ ᱫᱚᱠᱟᱱ ᱫᱟ ᱟᱨ ᱪᱷᱟᱛᱤᱠ ᱡᱟᱹᱛᱤ ᱠᱚᱦᱚ ᱢᱤᱫᱵᱟᱨ ᱫᱚᱠᱟᱱ ᱫᱚᱠᱚ ᱟᱹᱜᱩᱭ ᱜᱮᱭᱟ ᱟᱨ ᱦᱚᱲᱟᱜ ᱜᱮ ᱡᱟᱹᱥᱛᱤ ᱠᱟᱛᱮᱫ ᱫᱚ ᱛᱟᱦᱮᱱ ᱛᱟᱦᱮᱱᱟ
ᱟᱪᱪᱷᱟ ᱟᱪᱪᱷᱟ ᱢᱟᱱᱮ ᱢᱟᱨᱟᱝ ᱵᱩᱨᱩ ᱯᱩᱡᱟᱹᱨᱮ ᱥᱟᱺᱜᱤᱧ ᱵᱚᱞᱛᱮ ᱛᱤᱱᱟᱹᱜ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱛᱟᱦᱮᱱᱟ
ᱦᱤᱡᱩᱜ ᱛᱟᱦᱮᱱ ᱜᱮᱭᱟ ᱠᱚ ᱟᱭᱢᱟ ᱥᱟᱹᱜᱤᱧ ᱠᱚᱨᱮ ᱜᱮ ᱪᱮᱫᱟᱜ ᱥᱮ ᱟᱭᱢᱟ ᱜᱟᱹᱰᱤ ᱠᱚᱛᱮ ᱠᱚ ᱦᱤᱡᱩᱜ ᱛᱟᱦᱮᱱᱟ ᱵᱟᱥ ᱠᱚᱛᱮ ᱥᱠᱚᱨᱯᱤᱭᱳ ᱠᱚᱛᱮ ᱠᱚ ᱦᱤᱡᱩᱜ ᱛᱟᱦᱮᱱᱟ ᱛᱚ ᱥᱟᱺᱜᱤᱧ ᱥᱟᱺᱜᱤᱧ ᱠᱚᱨᱮᱱ ᱠᱚ ᱦᱤᱡᱩᱜ ᱛᱟᱦᱮᱱᱟ ᱢᱚᱱᱮ ᱦᱚᱭ
ᱟᱪᱪᱷᱟ ᱟᱪᱪᱷᱟ ᱫᱤᱭᱮ ᱢᱟᱱᱮ ᱵᱩᱨᱩ ᱵᱩᱨᱩ ᱞᱟᱛᱟᱨᱮᱢ ᱞᱟᱹᱭ ᱠᱮᱜ-ᱟ ᱥᱮ ᱱᱚᱣᱟ ᱫᱚ ᱦᱩᱭᱩᱜ ᱠᱟᱱᱟ
ᱦᱮ ᱵᱩᱨᱩ ᱞᱟᱛᱟᱨ ᱨᱮᱜᱮ ᱵᱩᱨᱩ ᱥᱩᱨ ᱨᱮᱜᱮ ᱚᱸᱰᱮ ᱢᱤᱫᱴᱟᱝ ᱵᱚᱸᱜᱟ ᱛᱷᱟᱱ ᱢᱮᱱᱟᱜ-ᱟ ᱢᱟᱨᱟᱝ ᱵᱩᱨᱩ ᱵᱚᱸᱜᱟ ᱛᱷᱟᱱ ᱦᱳᱭ ᱚᱸᱰᱮ ᱦᱩᱭᱩᱜ ᱛᱟᱦᱮᱱᱟ
ᱳᱭ ᱳᱭ ᱫᱤᱭᱮ ᱚᱱᱟ ᱫᱚᱢ ᱢᱮᱱᱫᱟ ᱯᱮ ᱫᱤᱱ ᱥᱮ ᱛᱤᱱᱟᱹᱜ ᱫᱤᱱ ᱮᱢ ᱞᱟᱹᱭ ᱠᱮᱫᱮᱜ-ᱟ᱾ ᱛᱤᱱ ᱫᱤᱱ ᱫᱷᱚᱨᱮ ᱯᱟᱛᱟ ᱦᱮᱡ ᱞᱮᱱᱟ
ᱥᱚᱨᱦᱟᱭ ᱵᱚᱜᱟ ᱠᱟᱱᱟ ᱵᱟᱨ ᱫᱤᱱ ᱨᱮ ᱟᱨ ᱯᱮ ᱫᱤᱱ ᱨᱮ ᱵᱟᱨ ᱫᱤᱱ
ᱟᱪᱷᱟ ᱟᱪᱷᱟ ᱢᱟᱱᱮ ᱚᱱᱟ ᱟᱯᱮ ᱟᱛᱳ ᱫᱷᱟᱨᱮ ᱯᱟᱥᱮᱨᱮᱱ ᱯᱨᱟᱭ ᱯᱨᱟᱭ ᱦᱚᱲ ᱜᱮᱠᱚ ᱦᱩᱭᱩᱜ ᱛᱟᱦᱮᱱᱟ ᱚᱸᱰᱮ
ᱦᱮᱸ ᱟᱞᱮ ᱟᱹᱛᱩ ᱥᱩᱨ ᱥᱩᱯᱩᱨ ᱠᱚᱨᱮᱱ ᱫᱚ ᱯᱨᱟᱭ ᱦᱚᱲ ᱜᱮᱠᱚ ᱦᱤᱡᱩᱜᱼᱟ ᱥᱟᱶᱛᱮ ᱞᱟᱜᱽᱲᱮ ᱮᱱᱮᱡ ᱠᱚ ᱛᱟᱦᱮᱱᱟ ᱛᱚ ᱟᱞᱮ ᱥᱩᱨ ᱥᱩᱯᱩᱨ ᱠᱚᱨᱮᱱ ᱫᱚ ᱟᱹᱰᱤ ᱨᱟᱹᱥᱠᱟᱹ ᱜᱮᱠᱚ ᱵᱩᱡᱷᱟᱹᱣ ᱛᱟᱦᱮᱸᱱᱟ ᱟᱛᱳ ᱚᱲᱟᱜ ᱨᱮᱱᱟᱜ ᱯᱟᱛᱟ ᱯᱚᱨᱚᱵᱽ ᱞᱮᱠᱟ ᱠᱚ ᱢᱟᱱᱮ ᱮᱫ ᱛᱟᱦᱮᱱᱟ ᱥᱟᱱᱟᱢ ᱦᱚᱲ ᱠᱚᱜᱮ ᱠᱚ ᱪᱟᱞᱟᱜ ᱛᱟᱦᱮᱱᱟ ᱜᱤᱫᱟᱹᱨ ᱠᱷᱚᱡ ᱦᱟᱲᱟᱢ ᱵᱩᱲᱦᱤ ᱫᱷᱟᱹᱵᱤᱡ ᱥᱟᱱᱟᱢ ᱠᱚᱜᱮ ᱠᱚ ᱪᱟᱞᱟᱜ ᱛᱟᱦᱮᱱᱟ ᱯᱟᱛᱟ ᱧᱮᱞ
ᱟᱪᱷᱟ ᱢᱟᱱᱮ ᱚᱱᱟ ᱫᱚ ᱧᱩᱛᱩᱢᱟᱱᱟᱜ ᱯᱟᱛᱟ ᱠᱟᱱ ᱛᱟᱯᱮ ᱜᱮᱭᱟ ᱦᱳᱭ ᱥᱮ
ᱦᱳᱭ ᱧᱩᱛᱩᱢᱟᱱ ᱞᱮᱠᱟ ᱜᱮ ᱦᱩᱭᱩᱜ ᱛᱟᱦᱮᱱᱟ ᱟᱹᱰᱤ ᱱᱟᱯᱟᱭ ᱜᱮ ᱦᱩᱭᱩᱜ-ᱟ ᱨᱟᱹᱥᱠᱟᱹ ᱜᱮ ᱨᱚᱢᱚᱡᱽ ᱜᱮ
ᱚ ᱟᱪᱪᱷᱟ ᱟᱪᱪᱷᱟ ᱟᱨ ᱢᱤᱫᱴᱟᱝ ᱪᱮᱫ ᱵᱟᱛᱟᱢ ᱧᱩᱢ ᱠᱮᱫ-ᱟ ᱦᱟᱜ
ᱡᱷᱟᱱᱴᱤ ᱢᱮᱞᱟ ᱡᱷᱟᱱᱴᱤ ᱯᱟᱛᱟ
ᱮᱸ ᱚᱱᱟ ᱫᱚ ᱪᱮᱫ ᱞᱮᱠᱟᱹ ᱯᱮ ᱢᱟᱱᱟᱣ ᱛᱟᱦᱮᱱᱟ
ᱡᱷᱟᱹᱱᱴᱤ ᱯᱟᱛᱟ ᱫᱚ ᱱᱚᱜ ᱚᱚᱭ ᱡᱮ ᱥᱤᱛᱩᱝ ᱫᱤᱱ ᱡᱚᱠᱷᱚᱱ ᱩᱞ ᱵᱤᱞᱤ ᱠᱚ ᱩᱞ ᱠᱚ ᱵᱞᱮᱫ ᱛᱟᱦᱮᱱᱟ ᱛᱚᱠᱷᱚᱱ ᱡᱷᱟᱹᱱᱴᱤ ᱯᱟᱛᱟ ᱫᱚᱳᱭᱳᱜ ᱛᱟᱦᱮ ᱱᱟ ᱡᱷᱟᱹᱱᱴᱤ ᱯᱟᱛᱟ ᱦᱚᱸ ᱚᱱᱠᱟ ᱵᱟᱨ ᱫᱤᱱ ᱦᱮᱸ ᱵᱟᱨ ᱫᱤᱱ ᱜᱮ ᱚᱱᱟ ᱦᱚᱸᱠᱚ ᱢᱟᱱᱟᱣ ᱛᱟᱦᱮᱸᱱᱟ ᱯᱚᱛᱷᱚᱢ ᱫᱤᱱ ᱦᱤᱞᱚᱜ ᱫᱚ ᱵᱚᱸᱜᱟ ᱵᱩᱨᱩ ᱠᱚ ᱦᱚᱭᱚᱜ ᱛᱟᱦᱮᱸᱱᱟ ᱛᱟᱨ ᱫᱚᱥᱟᱨ ᱫᱤᱱ ᱦᱤᱞᱳᱜ ᱯᱟᱛᱟ ᱧᱮᱞ ᱠᱚ ᱪᱟᱞᱟᱜ ᱛᱟᱦᱮᱸᱱᱟ
ᱚᱸᱰᱮ ᱫᱚ ᱡᱚᱛᱚ ᱠᱷᱚᱡ ᱧᱩᱛᱩᱢᱟᱱ ᱟᱹᱷᱨᱤᱧᱟᱱ ᱡᱤᱱᱤᱥ ᱫᱚ ᱦᱩᱭᱩᱜ ᱠᱟᱱᱟ ᱩᱞ ᱵᱤᱞᱤ ᱡᱟᱦᱟᱸ ᱛᱤᱱᱟᱹᱜ ᱦᱚᱲ ᱜᱮ ᱡᱷᱟᱹᱱᱴᱤ ᱯᱟᱛᱟ ᱧᱮᱞ ᱠᱚ ᱪᱟᱞᱟᱜ ᱛᱟᱦᱮᱸᱱᱟ ᱥᱟᱱᱟᱢ ᱦᱚᱲᱞᱮᱠᱟᱜ ᱜᱮ ᱩᱞ ᱵᱤᱞᱤ ᱛᱮᱠᱚ ᱠᱤᱨᱤᱧ ᱟᱹᱜᱩ ᱛᱚᱨᱟᱭ ᱛᱟᱦᱮᱱ
ᱟᱪᱷᱟ ᱟᱪᱷᱟ ᱟᱪᱷᱟ
ᱟᱨ ᱡᱷᱟᱱᱴᱤ ᱢᱮᱞᱟ ᱨᱮᱫᱚ ᱟᱭᱢᱟ ᱜᱮ ᱫᱚᱠᱟᱱ ᱠᱚ ᱛᱟᱦᱮᱱᱟ ᱛᱩᱢᱫᱟᱜ ᱴᱟᱢᱟᱠ ᱥᱟᱹᱲᱤ ᱥᱟᱭᱟ ᱫᱷᱩᱛᱤ ᱟᱵᱚᱣᱟᱜ ᱥᱚᱢᱟᱡᱽ ᱨᱮᱱᱟᱜ ᱥᱟᱱᱟᱢ ᱞᱮᱠᱟᱱᱟᱜ ᱥᱟᱯᱟᱵ ᱠᱚᱜᱮ ᱚᱸᱰᱮ ᱵᱚᱱ ᱧᱟᱢᱟ ᱛᱤᱨᱭᱳ ᱠᱚ ᱵᱟᱱᱟᱢ ᱵᱟᱱᱟᱢ ᱠᱚ ᱠᱟᱹᱯᱤ ᱠᱚ ᱥᱩᱠᱨᱤ ᱡᱤᱞ ᱠᱚ ᱥᱟᱱᱟᱢ ᱞᱮᱠᱟ ᱚᱱᱠᱟᱱᱟᱜ ᱜᱮ ᱚᱸᱰᱮ ᱧᱟᱢᱚᱜ ᱛᱟᱦᱮᱱᱟ ᱫᱚᱠᱟᱱ ᱫᱟᱱᱤ ᱠᱚ ᱛᱟᱦᱮᱱ ᱛᱟᱦᱮᱱᱟ ᱫᱚᱠᱟᱱᱠᱫ ᱛᱟᱦᱮᱱᱟᱠᱚ
ᱟᱪᱷᱟ ᱟᱪᱷᱟ
ᱟᱨ ᱜᱚᱝᱠᱮ ᱟᱯᱮ ᱥᱮᱫ ᱫᱚ ᱪᱮᱫ ᱠᱚ ᱯᱟᱛᱟ ᱯᱚᱨᱚᱵᱽ ᱠᱚ ᱦᱩᱭᱩᱜ ᱛᱮ
ᱟᱞᱮᱥᱮᱫ ᱫᱚ ᱧᱩᱛᱩᱢᱟᱱ ᱯᱟᱛᱟ ᱫᱚ ᱦᱩᱭᱩᱜ ᱛᱟᱦᱮᱸᱱᱟ ᱱᱚᱜ ᱚᱚᱭ ᱵᱩᱨᱩ ᱯᱟᱛᱟ ᱟᱸᱡᱚᱢ ᱦᱩᱭ ᱠᱟᱱ ᱜᱮᱭᱟ ᱥᱮ ᱵᱩᱨᱩ ᱯᱟᱛᱟ ᱫᱚ
ᱦᱳᱭ ᱟᱸᱡᱚᱢ ᱦᱳᱭ ᱠᱟᱱ ᱜᱮᱭᱟ
ᱦᱮᱸ ᱵᱩᱨᱩ ᱯᱟᱛᱟ ᱫᱚ ᱟᱹᱰᱤ ᱞᱟᱹᱴᱩ ᱯᱟᱛᱟ ᱠᱟᱱᱟ ᱟᱹᱰᱤ ᱥᱟᱺᱜᱤᱧ ᱥᱟᱹᱜᱤᱧ ᱦᱚᱲ ᱠᱚ ᱦᱤᱭᱩᱜ ᱛᱟᱦᱮᱸᱱᱟ ᱫᱤᱭᱮ ᱚᱸᱰᱮ ᱫᱚ ᱞᱟᱜᱽᱲᱮ ᱮᱱᱮᱡ ᱢᱟᱱᱮ ᱯᱟᱛᱟ ᱮᱱᱮᱡ ᱵᱩᱨᱩ ᱠᱚ ᱮᱱᱮᱡ ᱠᱚ ᱩᱫᱩᱜ ᱠᱚ ᱛᱟᱦᱮᱱᱟ ᱥᱟᱺᱜᱤᱧ ᱥᱟᱺᱜᱤᱧ ᱦᱚᱲ ᱠᱚ ᱦᱮᱡ ᱠᱟ ᱠᱟᱛᱮᱫ ᱟᱨ ᱚᱱᱠᱟᱟᱜ ᱜᱮ ᱥᱟᱱᱛᱟᱲ ᱥᱚᱢᱟᱡᱽ ᱫᱤᱠ ᱫᱤᱭᱮ ᱡᱟᱦᱟᱸ ᱛᱤᱱᱟᱹᱜ ᱢᱟᱱᱮ ᱥᱟᱯᱟᱵ ᱢᱮᱱᱟᱜ ᱟᱠᱟᱫᱟ ᱯᱟᱟᱹᱧᱪᱤ ᱥᱟᱹᱲᱤ ᱟᱨᱟᱢᱵᱚ ᱠᱟᱛᱮᱫ ᱮᱸ ᱴᱷᱮᱠᱟ ᱯᱟᱴᱷᱟ ᱯᱟᱛᱲᱟ ᱯᱤᱴᱷᱟᱹ ᱠᱤᱝ ᱵᱟ ᱛᱩᱢᱫᱟᱜ ᱴᱟᱢᱟᱠ ᱢᱟᱱᱮ ᱥᱟᱱᱛᱟᱲᱟᱜ ᱡᱟᱦᱟᱸ ᱛᱤᱱᱟᱹᱜ ᱥᱟᱯᱟᱵ ᱛᱟᱦᱮᱱᱟ ᱡᱚᱛᱚ ᱜᱮ ᱚᱸᱰᱮ ᱫᱚ ᱧᱟᱢᱚᱜ ᱛᱟᱦᱮᱱᱟ ᱟᱨ ᱟᱹᱰᱤ ᱞᱟᱹᱴᱩ ᱛᱮ ᱢᱟᱱᱮ ᱟᱹᱰᱤ ᱡᱮᱞᱮᱧ ᱢᱟᱱᱮ ᱢᱤᱫ ᱠᱤᱞᱳᱢᱤᱴᱟᱨ ᱥᱟᱺᱜᱤᱧ ᱯᱷᱟᱨᱟᱠ ᱛᱮ ᱢᱟᱱᱮ ᱦᱩᱭᱩᱜ ᱛᱟᱦᱮᱱᱟ ᱯᱟᱛᱟ ᱟᱹᱰᱤ ᱡᱟᱹᱟᱥᱛᱤ ᱦᱚᱲ ᱠᱚ ᱦᱩᱭᱩᱜ ᱛᱟᱦᱮᱱᱟ ᱯᱟᱸᱪ ᱦᱟᱡᱟᱨ ᱪᱷᱚ ᱦᱟᱡᱟᱨ ᱜᱟᱱ ᱢᱟᱱᱮ ᱥᱟᱺᱜᱤᱧ ᱥᱟᱺᱜᱤᱧ ᱨᱮᱱ ᱜᱮ ᱦᱚᱲ ᱠᱚ ᱦᱤᱡᱩᱜ ᱛᱟᱦᱮᱱᱟ ᱚᱱᱟ ᱫᱚ ᱢᱩᱲ ᱠᱟᱭ ᱨᱮ ᱫᱚ ᱢᱤᱫ ᱫᱤᱱ ᱜᱮ ᱵᱟᱛᱟ ᱦᱩᱭᱩᱜ ᱦᱩᱭᱩᱜ ᱛᱟᱦᱮᱸᱱᱟ ᱢᱤᱫ ᱫᱤᱱ ᱛᱮᱜᱮ ᱟᱹᱰᱤ ᱦᱚᱲ ᱠᱚ ᱦᱩᱭᱩᱜ ᱛᱟᱦᱮᱱᱟ ᱟᱨ ᱱᱚᱛᱮ ᱢᱮᱱᱟᱜᱠᱟᱫᱟ ᱥᱤᱞᱫᱟᱹ ᱯᱟᱛᱟ ᱯᱟᱛᱟ ᱥᱤᱞᱫᱟᱹ ᱯᱟᱛᱟ ᱨᱮᱦᱚᱸ ᱦᱟᱱᱟ ᱩᱲᱤᱥᱟ ᱡᱷᱟᱲᱠᱷᱚᱸᱰ ᱠᱚᱨᱮᱱ ᱦᱚᱲ ᱠᱚ ᱦᱤᱡᱩᱜᱼᱟ ᱚᱸᱰᱮ ᱦᱚᱲ ᱦᱮᱡ ᱠᱟᱛᱮᱜ ᱵᱟᱨ ᱯᱮ ᱫᱤᱱ ᱦᱮᱸ ᱵᱟᱨ ᱵᱟᱨ ᱯᱮ ᱵᱟᱨ ᱯᱮ ᱫᱤᱱ ᱜᱮ ᱦᱩᱭᱩᱜ ᱛᱟᱦᱮᱸᱱᱟ ᱚᱸᱰᱮ ᱦᱚᱸ ᱚᱱᱠᱟᱜᱮ ᱡᱚᱢ ᱧᱩᱩ ᱨᱮᱱᱟᱜ ᱵᱮᱵᱚᱥᱛᱟ ᱡᱚᱛᱚ ᱠᱤᱪᱷᱩ ᱛᱟᱦᱮᱱᱟ ᱡᱟᱦᱟᱸ ᱛᱤᱱᱟᱹᱜ ᱥᱟᱯᱟᱵ ᱛᱟᱦᱮᱱᱟ ᱥᱟᱯᱟᱯ ᱠᱚ ᱡᱚᱛᱚ ᱠᱤᱪᱷᱩ ᱧᱟᱢᱚᱜ ᱛᱟᱦᱮᱱᱟ ᱯᱟᱹᱧᱪᱤ ᱥᱟᱹᱲᱤ ᱠᱤᱝᱵᱟ ᱱᱚᱜᱼ ᱚᱭ ᱡᱚᱢᱧ ᱞᱟᱹᱭᱠᱮᱜ ᱴᱷᱮᱠᱟ ᱠᱚ ᱛᱩᱢᱫᱟᱜ ᱴᱟᱢᱟᱠ ᱠᱚ ᱦ ᱦ ᱦᱚᱨᱚᱜᱟᱜ ᱞᱩᱛᱩᱨ ᱨᱮᱱᱟᱜ ᱠᱤᱝᱵᱟ ᱡᱟᱸᱜᱟ ᱨᱮᱭᱟᱜ ᱡᱟᱦᱟᱸ ᱛᱤᱱᱟᱹᱜ ᱜᱮ ᱡᱟᱦᱟᱸ ᱛᱱᱟᱹᱜ ᱡᱟᱦᱟᱸ ᱞᱮᱠᱟᱱᱟᱜ ᱡᱤᱱᱤᱥᱮᱢ ᱦᱟᱛᱟᱣᱟ ᱚᱱᱠᱟᱱᱟᱜ ᱜᱮ ᱧᱟᱢᱚᱜ ᱛᱟᱦᱮᱱᱟ ᱟᱨ ᱦᱚᱲ ᱦᱚᱸ ᱯᱨᱟᱭ ᱚᱸᱰᱮ ᱫᱚ ᱯᱨᱟᱭ ᱫᱚᱥ ᱦᱟᱡᱟᱨ ᱜᱟᱱ ᱫᱚᱠᱚ ᱦᱩᱭᱩᱜ ᱜᱮᱭᱟ ᱟᱥᱟ ᱠᱚᱨᱮ ᱟᱨ ᱚᱱᱠᱟᱜᱮ ᱯᱟᱛᱟ ᱵᱚᱞᱛᱮ ᱛᱮ ᱚᱨᱠᱮᱥᱴᱟᱨ ᱠᱚ ᱚᱱᱟ ᱥᱟᱭᱤᱰ ᱠᱚᱨᱮ ᱦᱩᱭᱩᱜ ᱛᱟᱦᱮᱱᱟ ᱚᱱᱟ ᱥᱟᱭᱤᱰ ᱨᱮ ᱦᱳᱭᱳᱜ ᱠᱷᱟᱹᱛᱤᱨ ᱜᱮ ᱟᱨᱚ ᱡᱟᱹᱥᱛᱤ ᱠᱚ ᱦᱚᱲᱚᱜ ᱛᱟᱦᱮᱱᱟ
ᱟᱨ ᱚᱱᱟᱠᱚ ᱯᱟᱛᱟ ᱫᱚ ᱧᱤᱫᱟᱹ ᱦᱩᱭᱩᱜ ᱛᱟᱦᱮᱸᱱᱟ ᱥᱮ ᱥᱤᱧ ᱢᱟᱨᱥᱟᱞ ᱦᱩᱭᱩᱜ ᱛᱟᱦᱮᱸᱱᱟ
ᱚᱱᱟ ᱫᱚ ᱥᱤᱞᱫᱟᱹ ᱯᱟᱛᱟ ᱫᱚ ᱥᱤᱧ ᱦᱚᱸ ᱦᱩᱭᱩᱜ ᱛᱟᱦᱮᱱᱟ ᱧᱤᱫᱟᱹ ᱦᱚᱸ ᱦᱩᱭᱩᱜ ᱛᱟᱦᱮᱱᱟ ᱟᱫᱚ ᱧᱤᱫᱟᱹ ᱜᱮ ᱵᱟᱹᱲᱛᱤ ᱠᱟᱭᱛᱮ ᱨᱟᱹᱥᱠᱟᱹ ᱵᱩᱡᱷᱟᱹᱜᱼᱟ ᱡᱚᱢᱟᱜᱼᱟ ᱟᱹᱰᱤ ᱡᱟᱹᱥᱛᱤ ᱦᱚᱲ ᱠᱚ ᱡᱚᱛᱚ ᱥᱤᱧ ᱢᱟᱨᱥᱟᱞ ᱫᱚ ᱩᱱᱟᱹᱜ ᱫᱚ ᱦᱚᱲ ᱠᱚᱫᱚ ᱵᱟᱝ ᱠᱚ ᱦᱩᱭᱩᱜ ᱦᱤᱡᱩᱜ ᱛᱟᱦᱮᱱᱟ ᱦᱳᱭ
ᱟᱨ ᱚᱱᱟ ᱠᱚ ᱯᱟᱛᱟ ᱨᱮᱫᱚ ᱥᱟᱱᱛᱷᱟᱲ ᱚᱛᱮᱜ ᱜᱮᱠᱚ ᱪᱟᱞᱟᱜ ᱛᱟᱦᱮᱱᱟ ᱥᱮ ᱫᱤᱠᱩ ᱪᱷᱟᱛᱤᱠ ᱦᱚᱸᱠᱚ ᱪᱟᱞᱟᱜ ᱛᱟᱦᱮᱱ ᱜᱮᱭᱟ
ᱮ ᱵᱤᱥᱮᱥ ᱠᱟᱭᱛᱮ ᱚᱱᱟ ᱠᱚᱫᱚ ᱥᱟᱱᱛᱟᱲᱟᱜ ᱯᱟᱛᱟ ᱠᱟᱱ ᱜᱮᱭᱟ ᱠᱤᱱᱛᱩ ᱱᱤᱛ ᱫᱚ ᱟᱹᱰᱤ ᱜᱟᱱ ᱡᱟᱭᱜᱟ ᱨᱮ ᱢᱟᱱᱮ ᱯᱟᱛᱟ ᱧᱮᱞ ᱞᱟᱹᱜᱤᱫ ᱛᱮ ᱫᱤ ᱦᱩᱹᱠᱩ ᱠᱚᱣᱟᱜ ᱦᱚᱸ ᱨᱟᱹᱥᱠᱟᱹ ᱢᱮᱱᱟᱜ ᱟᱠᱟᱫᱟ ᱪᱷᱟᱹᱛᱤᱠ ᱠᱚᱣᱟᱜ ᱦᱚᱸ ᱨᱟᱹᱥᱠᱟᱹ ᱢᱮᱱᱟᱜ ᱟᱠᱟᱫᱟ ᱩᱱᱠᱩ ᱦᱚᱸ ᱧᱮᱧᱮᱞ ᱫᱚᱠᱚ ᱦᱤᱡᱩᱜ ᱛᱟᱦᱮᱸᱱᱟ ᱟᱨ ᱠᱪᱩ ᱠᱪᱩ ᱪᱷᱟᱛᱤᱠ ᱥᱮ ᱫᱤᱠᱩᱠᱚᱼ ᱫᱚᱠᱟᱱ ᱫᱚᱠᱟᱱ ᱫᱟᱱᱤ ᱛᱟᱦᱮᱱᱟᱠᱚ ᱚᱸᱰᱮ ᱢᱤᱫ ᱵᱟᱨ ᱴᱟᱠᱟ ᱨᱳᱡᱽᱜᱟᱨ ᱞᱟᱹᱜᱤᱫ ᱟᱹᱰᱤ ᱥᱟᱺᱜᱤᱧ ᱥᱟᱺᱜᱤᱧ ᱠᱷᱚᱡ ᱠᱚ ᱦᱤᱡᱩᱜ ᱛᱟᱦᱮᱱᱟ ᱠᱚ ᱫᱚᱠᱟᱱ ᱠᱚ ᱚᱸᱰᱮ ᱜᱮᱮ ᱵᱟᱨᱯᱮ ᱫᱤᱱ ᱢᱟᱱᱮ ᱠᱚ ᱛᱟᱦᱮᱱ ᱛᱟᱦᱮᱱᱟ ᱫᱚᱠᱟᱱ ᱦᱤᱞᱮᱡ ᱛᱮ
ᱟᱨ ᱪᱮᱫ ᱪᱮᱫ ᱫᱚᱠᱟᱱ ᱫᱟᱱᱤ ᱠᱚ ᱛᱟᱦᱮᱱᱟ ᱚᱱᱟᱠᱢ ᱞᱟᱹᱭ ᱞᱮᱠᱷᱷᱟᱡ ᱠᱟᱹᱴᱤᱡ ᱱᱟᱯᱟᱭ ᱠᱚᱜᱼᱟ
ᱫᱚᱠᱟᱱ ᱢᱳᱲ ᱠᱟᱭᱛᱮ ᱦᱳᱴᱮᱞ ᱦᱳᱴᱮᱞ ᱠᱚ ᱠᱷᱩᱞᱟᱹᱣᱟ ᱡᱮᱦᱮᱛᱩ ᱥᱟᱺᱜᱤᱧ ᱠᱚᱨᱮᱱ ᱫᱚ ᱡᱚᱢ ᱧᱩ ᱨᱮᱱᱟᱜ ᱵᱮᱵᱚᱥᱛᱟ ᱛᱟᱦᱮᱱᱟ ᱛᱚ ᱦᱳᱴᱮᱞ ᱛᱟᱦᱮᱱᱟ ᱠᱤᱝᱵᱟ ᱱᱚᱜᱼᱚᱭ ᱦᱚᱨᱚᱜ ᱦᱚᱨᱚᱜ ᱞᱟᱹᱜᱤᱫ ᱛᱮ ᱞᱩᱜᱽᱲᱤᱡ ᱞᱟᱯᱚ ᱞᱩᱛᱩᱨ ᱨᱮᱭᱟᱜ ᱠᱩᱲᱤ ᱜᱤᱫᱽᱨᱟᱹ ᱠᱤᱝᱵᱟ ᱠᱚᱲᱟ ᱜᱤᱫᱽᱨᱟᱹᱣᱟᱜ ᱡᱚᱛᱚ ᱦᱚᱲᱟᱜ ᱜᱮ ᱢᱮ ᱦᱚᱜ ᱦᱚᱨᱚᱜ ᱟᱜ ᱛᱟᱦᱮᱱᱟ ᱟᱨ ᱥᱟᱱᱛᱟᱲᱟᱜ ᱡᱟᱦᱟᱸ ᱛᱤᱱᱟᱹᱜ ᱥᱚᱢᱟᱡᱽ ᱨᱮᱭᱟᱜ ᱡᱤᱱᱤᱥ ᱥᱮ ᱥᱟᱯᱟᱵ ᱠᱚ ᱢᱮᱱᱟᱜ ᱠᱟᱫᱟ ᱱᱚᱜᱼᱚᱭ ᱡᱮᱢᱚᱱ ᱛᱩᱢᱫᱟᱜ ᱴᱟᱢᱟᱠ ᱛᱤᱨᱭᱳ ᱠᱚᱨᱛᱟᱞ ᱟᱸᱜᱼᱥᱟᱨ ᱠᱟᱹᱯᱤ ᱴᱟᱸᱜᱟ ᱴᱮᱸᱜᱚᱡ ᱚᱱᱟ ᱛᱤᱨᱭᱳ ᱠᱚ ᱥᱟᱱᱟᱢᱟᱜ ᱜᱮ ᱛᱟᱦᱮᱱ ᱛᱟᱦᱮᱱᱟ ᱚᱱᱠᱟᱱᱟᱜ ᱢᱟᱱᱮ
ᱟᱨ ᱫᱚᱠᱟᱱ ᱫᱟᱱᱤ ᱠᱚ ᱢᱟᱱᱮ ᱥᱟᱱᱛᱟᱲ ᱥᱚᱢᱟᱡᱽ ᱨᱮᱱᱟᱜ ᱫᱷᱩᱛᱤ ᱠᱚ ᱛᱤᱨᱭᱳ ᱠᱚ ᱵᱟᱱᱟᱱ ᱠᱚ ᱚᱱᱟᱠᱚ ᱥᱟᱱᱟᱢᱟᱜ ᱠᱚᱜᱮ ᱛᱟᱦᱮᱱ ᱜᱮᱭᱟ
ᱥᱟᱱᱟᱢᱟᱜ ᱜᱮᱠᱚ ᱦᱤᱡᱩᱜ ᱛᱟᱦᱮᱱᱟ ᱢᱟᱱᱮ ᱚᱠᱟᱱᱟᱜ ᱫᱚᱠᱟᱱ ᱠᱚ ᱟᱨ ᱡᱚᱛᱚ ᱜᱮ ᱢᱟᱱᱮ ᱥᱮᱞ ᱥᱮᱞᱚᱜ ᱛᱟᱦᱮᱱᱟ ᱢᱟᱱᱮ ᱟᱹᱰᱤ ᱥᱟᱺᱜᱤᱧ ᱥᱟᱺᱜᱤᱧ ᱦᱚᱲ ᱠᱚ ᱦᱤᱡᱩᱜ ᱠᱟᱱᱟ ᱛᱚ ᱚᱱᱠᱟᱱᱟᱜ ᱩᱱ ᱩᱱᱠᱩ ᱩᱱᱠᱩ ᱥᱮᱫ ᱨᱮ ᱚᱱᱠᱟᱱᱟᱜ ᱡᱤᱱᱤᱥ ᱵᱟᱹᱱᱩᱜᱼᱟ ᱛᱟᱦᱚᱞᱮ ᱨᱮᱰᱮᱫ ᱠᱚ ᱦᱟᱛᱟᱣ ᱤᱫᱤ ᱛᱟᱦᱮᱱᱟ
ᱮᱸᱜ ᱟᱨ ᱚᱸᱰᱮ ᱡᱟᱸᱦᱟᱭ ᱥᱟᱺᱜᱤᱧ ᱠᱚᱨᱮᱱ ᱠᱚ ᱦᱤᱡᱩᱜ ᱛᱟᱸᱦᱮᱱᱟ ᱩᱱᱠᱩ ᱠᱚ ᱞᱟᱹᱜᱤᱫ ᱚᱸᱰᱮ ᱛᱟᱦᱮᱱᱟ ᱚᱱᱠᱟ ᱵᱮᱵᱚᱥᱛᱟ ᱠᱚ ᱢᱮᱱᱟᱜᱥᱮ ᱵᱟᱹᱱᱩᱜ-ᱟ?
ᱦᱳᱭ ᱦᱳᱭ ᱵᱮᱵᱚᱥᱛᱟ ᱠᱚ ᱢᱮᱱᱟᱜ ᱟᱠᱟᱫᱟ ᱠᱚᱢᱤᱴᱤ ᱦᱚᱞ ᱨᱮᱜᱮ ᱠᱚ ᱛᱟᱦᱮᱱᱟ ᱠᱤᱪᱷᱩ ᱫᱚ, ᱟᱨ ᱚᱱᱠᱟ ᱞᱮᱠᱟ ᱢᱟᱱᱮ ᱦᱳᱴᱮᱞ ᱥᱮ ᱠᱤᱝᱵᱟ ᱚᱲᱟᱜ ᱵᱷᱟᱲᱟ ᱚᱲᱟᱜ ᱨᱮᱦᱚᱸᱠᱚ ᱛᱟᱦᱮᱸ ᱫᱟᱲᱮᱜᱼᱟ ᱾ ᱢᱤᱫ ᱧᱤᱫᱟᱹ ᱠᱤ ᱵᱟᱨ ᱧᱤᱫᱟᱹ ᱞᱟᱹᱜᱤᱫ,
ᱟᱹᱰᱤ ᱱᱟᱯᱟᱭ ᱞᱟᱹᱭ ᱠᱮᱫᱟᱢ ᱟᱯᱮᱥᱮᱫ ᱚᱠᱟᱞᱮᱠᱟ ᱯᱟᱛᱟ ᱯᱚᱨᱚᱵᱽ ᱠᱚ ᱦᱳᱭᱳᱜᱼᱟ ᱾ ᱚᱱᱟ ᱠᱚ ᱞᱟᱹᱭ ᱠᱟᱛᱮᱜ ᱤᱧ ᱦᱚᱸ ᱟᱹᱰᱤ ᱱᱟᱯᱟᱭ ᱤᱧ ᱵᱩᱡᱷᱟᱹᱣ ᱟᱠᱟᱫᱟ ᱚᱱᱟ ᱞᱟᱹᱜᱤᱫ ᱟᱭᱢᱟ ᱟᱭᱢᱟ ᱥᱟᱨᱦᱟᱣ ᱾
ᱦᱳᱭ ᱦᱳᱭ ᱟᱢᱦᱚᱸ ᱟᱹᱰᱤ ᱟᱹᱰᱤ ᱥᱟᱨᱦᱟᱣ ᱫᱤᱭᱮᱧ ᱢᱮᱱᱫᱟ ᱛᱟᱦᱚᱞᱮ ᱱᱚᱣᱟ ᱠᱚ ᱯᱟᱛᱟ ᱠᱚᱫᱚ ᱟᱢᱟᱜ ᱧᱮᱞ ᱧᱮᱞ ᱟᱠᱟᱫ ᱛᱟᱦᱮᱱᱟ ᱥᱮ ᱵᱟᱢ ᱧᱮᱞ ᱥᱮ ᱟᱸᱡᱚᱢ ᱟᱠᱟᱫᱟᱢ ᱥᱮ ᱵᱟᱝ ᱚᱱᱟ ᱠᱚ ᱠᱟᱛᱷᱟ ᱫᱚ,
ᱧᱮᱞ ᱵᱚᱞᱛᱮ ᱥᱟᱺᱜᱤᱧ ᱥᱮᱫ ᱫᱚ ᱚᱱᱠᱟ ᱯᱟᱛᱟ ᱯᱚᱨᱚᱵᱽ ᱠᱚᱫᱚ ᱪᱟᱞᱟᱜ ᱵᱟᱝ ᱦᱩᱭ ᱟᱠᱟᱱᱟ, ᱯᱷᱳᱱ ᱠᱚᱨᱮ ᱜᱮ ᱧᱮᱞ ᱦᱳᱭ ᱟᱠᱟᱱᱟ ᱾ ᱟᱨ ᱞᱩᱛᱩᱨ ᱠᱚᱛᱮᱜ ᱜᱮ ᱟᱸᱡᱚᱢ ᱦᱳᱭ ᱟᱠᱟᱱᱟ ᱾ ᱢᱚᱱᱮ ᱫᱚ ᱢᱮᱱᱟᱜ ᱟᱠᱟᱜ ᱜᱮ ᱡᱮ ᱢᱮᱱᱛᱮ ᱢᱤᱫ ᱫᱤᱱ ᱵᱟᱝ ᱢᱤᱫ ᱫᱤᱱ ᱪᱟᱞᱟᱜ ᱦᱩᱭᱩᱜᱼᱟ ᱥᱤᱞᱫᱟᱹ ᱯᱟᱛᱟ ᱥᱮ ᱯᱟᱴᱟᱵᱤᱫᱟᱹ ᱯᱟᱛᱟ -ᱼ ᱟᱹᱰᱤ ᱧᱩᱛᱩᱢᱟᱱ ᱯᱟᱛᱟ ᱠᱟᱱ ᱜᱮᱭᱟ ᱥᱮ, ᱛᱮ ᱟᱹᱰᱤ ᱥᱟᱱᱛᱟᱲ ᱠᱚ ᱦᱤᱡᱩᱜ ᱛᱟᱦᱮᱱᱟ ᱠᱤᱱᱛᱩ ᱥᱩᱢᱚᱭ ᱠᱚ ᱵᱟᱝ ᱛᱮ ᱵᱟᱝ ᱪᱟᱞᱟᱣ ᱦᱳᱭ ᱟᱠᱟᱱᱟ ᱾
ᱦᱳᱭ ᱟᱹᱰᱤ ᱵᱷᱤᱲᱚᱜ ᱛᱟᱦᱮᱱᱟ ᱾ ᱱᱚᱣᱟ ᱠᱚᱫᱚ ᱧᱩᱛᱩᱢᱟᱱ ᱯᱟᱛᱟ ᱠᱟᱱᱟ ᱥᱮ, ᱵᱤᱥᱮᱥ ᱠᱟᱭᱛᱮ ᱥᱟᱱᱛᱟᱲᱟᱜ ᱠᱟᱱ ᱜᱮᱭᱟ ᱾ ᱚᱸᱰᱮ ᱦᱮᱡ ᱩᱪᱤᱛ ᱠᱟᱱᱟ ᱾ ᱟᱯᱮ ᱟᱯᱮ ᱥᱮᱫ ᱨᱮᱱ ᱦᱚᱲ ᱦᱚᱸ ᱟᱹᱜᱩ ᱠᱚᱢ ᱱᱚᱛᱮ, ᱨᱟᱹᱥᱠᱟᱹ ᱞᱟᱹᱜᱤᱫ ᱛᱮ ᱱᱚᱸᱰᱮᱱᱟᱜ ᱚᱱᱛᱮᱱᱟᱜ ᱨᱟᱹᱥᱠᱟᱹ ᱯᱮ ᱧᱮᱞ ᱤᱫᱤᱭᱟ ᱾ ᱦᱳᱭ,
ᱦᱳᱭ ᱱᱤᱥᱪᱚᱭ ᱞᱮ ᱪᱟᱞᱟᱜᱼᱟ, ᱥᱳᱢᱟᱹᱭ ᱫᱚ ᱵᱟᱝ ᱧᱟᱢᱚᱜᱼᱟ ᱠᱤᱱᱛᱩ ᱥᱳᱢᱚᱭ ᱧᱟᱢ ᱠᱟᱛ ᱛᱮ ᱪᱟᱞᱟᱜ ᱦᱩᱭᱩᱜᱼᱟ ᱾ ᱵᱟᱢ ᱪᱟᱞᱟᱣ ᱞᱮᱱᱠᱷᱟ ᱠᱷᱟᱱ ᱫᱤᱥᱚᱢ ᱨᱮᱱᱟᱜ ᱦᱟᱞᱪᱟᱞ ᱪᱤᱠᱟᱹᱛᱮᱢ ᱵᱩᱡᱟ ᱟᱯᱮ ᱫᱤᱥᱚᱢ ᱠᱚᱨᱮᱱᱟᱜ ᱟᱞᱮ ᱫᱤᱥᱚᱢ ᱠᱚᱨᱮᱱᱟᱜ ᱫᱟᱲᱟ ᱞᱮᱠᱷᱟᱡ ᱜᱮᱥᱮ ᱵᱚᱱ ᱵᱩᱡᱷᱟᱹᱣ ᱫᱟᱲᱮᱭᱟᱜᱼᱟ ᱚᱠᱟᱥᱮᱡ ᱚᱠᱟᱮ ᱞᱮᱠᱟ ᱵᱟᱢ ᱫᱟᱲᱟ ᱞᱮᱠᱷᱟᱡ ᱪᱤᱠᱟᱹᱛᱮᱢ ᱵᱩᱡᱷᱟᱹᱣ ᱫᱟᱲᱮᱭᱟᱜᱼᱟ ᱾
ᱦᱳᱭ ᱦᱳᱭ ᱚᱱᱠᱟᱜᱮ ᱡᱮᱢᱚᱱ ᱱᱚᱛᱮᱱᱟᱜ ᱪᱮᱫ ᱞᱮᱠᱟ ᱟᱹᱨᱤᱪᱟᱹᱞᱤ ᱠᱟᱱ ᱛᱟᱞᱮᱭᱟ ᱪᱮᱫᱠᱟ ᱞᱮ ᱯᱟᱛᱟ ᱦᱚᱪᱚᱭᱟ ᱾ ᱛᱤᱱᱟᱹᱜ ᱜᱟᱱ ᱠᱚ ᱦᱚᱲᱚᱨᱚᱜᱼᱟ ᱾ ᱪᱮᱜ ᱠᱚ ᱢᱟᱱᱮ ᱪᱮᱫ ᱞᱮᱠᱟᱱᱟᱜ ᱫᱚᱠᱟᱱ ᱫᱟᱱᱤ ᱢᱮᱱᱟᱜ ᱛᱟᱞᱮᱭᱟ ᱾ ᱪᱮᱫ ᱞᱮᱠᱟ ᱢᱟᱱᱮ ᱮᱱᱮᱡ ᱥᱮᱨᱮᱧ ᱮᱱᱮᱡ ᱥᱮᱨᱮᱧ ᱠᱚ ᱢᱮᱱᱟᱜ ᱟᱠᱟᱫᱟ ᱪᱮᱫ ᱞᱮᱠᱟᱱᱟᱜ ᱛᱟᱸᱠ ᱛᱩᱢᱫᱟᱜ ᱴᱟᱢᱟᱠ ᱠᱚᱞᱮ ᱵᱮᱵᱚᱦᱟᱨ ᱛᱟᱦᱮᱱᱟ ᱚᱱᱟ ᱠᱚᱯᱮ ᱧᱮᱞ ᱤᱫᱤᱭᱟ ᱾
ᱮᱠᱫᱚᱢ ᱮᱠᱫᱚᱢ ᱟᱨ ᱟᱯᱮ ᱦᱚᱸ ᱟᱞᱮ ᱥᱮᱫ ᱦᱤᱡᱩᱜ ᱯᱮ ᱟᱞᱮ ᱥᱮᱱᱟᱜ, ᱪᱮᱫ ᱞᱮᱠᱟ ᱯᱟᱛᱟ ᱠᱚ ᱦᱩᱭᱩᱜ ᱛᱟᱦᱮᱱᱟ ᱪᱮᱫ ᱞᱮᱠᱟ,
ᱯᱟᱛᱟ ᱯᱚᱨᱚᱵᱽ ᱠᱚ ᱦᱳᱭᱳᱜᱼᱟ ᱾ ᱟᱞᱮᱥᱮᱫ ᱚᱠᱟᱞᱮᱠᱟ ᱚᱱᱟ ᱠᱚᱯᱮ ᱧᱮᱞ ᱤᱫᱤᱭᱟ ᱟᱞᱮ, ᱥᱮᱱᱟᱜ ᱧᱮᱞ ᱡᱚᱝ ᱡᱟᱭᱜᱟ ᱠᱚᱯᱮ ᱧᱮᱞ ᱤᱫᱤᱭᱟ ᱾
ᱦᱳᱭ ᱚᱱᱮ ᱡᱮᱢᱚᱱ ᱵᱮᱱ ᱞᱟᱹᱭ ᱠᱮᱫ ᱡᱮ ᱱᱚᱜᱼᱚ ᱱᱚᱣᱟ ᱢᱟᱨᱟᱝ ᱵᱩᱨᱩ ᱯᱟᱛᱟ, ᱚᱱᱟ ᱠᱚᱫᱚ ᱟᱸᱡᱚᱢ ᱫᱚ ᱦᱳᱭ ᱠᱟᱱᱟ ᱠᱤᱱᱛᱩ ᱥᱮᱱ ᱫᱚ ᱵᱟᱝ ᱦᱳᱭ ᱟᱠᱟᱱᱟ ᱾ ᱟᱸᱡᱚᱢ ᱦᱳᱭ ᱟᱠᱟᱱᱟ ᱵᱷᱤᱰᱭᱳ ᱠᱚᱨᱮᱦᱚᱸ ᱧᱮᱞ ᱦᱳᱭ ᱠᱟᱱᱟ ᱡᱮ ᱟᱹᱰᱤ ᱜᱟᱱ ᱦᱚᱲ ᱠᱚ ᱦᱤᱡᱩᱜ ᱛᱟᱦᱮᱱᱟ ᱯᱩᱡᱟᱹ ᱮᱢ ᱞᱟᱹᱜᱤᱫ, ᱟᱹᱰᱤ ᱥᱟᱺᱜᱤᱧ ᱥᱟᱺᱜᱤᱧ ᱨᱮᱱ ᱩᱱᱠᱩᱣᱟᱜ ᱡᱟᱸᱦᱟ ᱟᱥᱟ ᱠᱚ ᱠᱩᱠᱢᱩ ᱠᱚ ᱧᱮᱞ ᱟᱠᱟᱫᱟ ᱚᱱᱟ ᱠᱩ ᱞᱟᱹᱜᱤᱫ ᱛᱮ ᱢᱟᱨᱟᱝ ᱵᱩᱨᱩ ᱴᱷᱮᱱ ᱠᱚ ᱱᱮᱦᱚᱨ ᱡᱚᱦᱟᱨᱚᱜᱼᱟ ᱾ ᱟᱨ ᱦᱚᱲ ᱠᱚ ᱦᱚᱲ ᱠᱚᱦᱚᱸ ᱟᱹᱰᱤ ᱡᱟᱹᱟᱥᱛᱤ ᱠᱚ ᱦᱤᱡᱩᱜ ᱛᱟᱦᱮᱱᱟ ᱦᱮᱸ ᱥᱮ,
ᱦᱳᱭ ᱦᱮᱡ ᱫᱚᱠᱚ ᱦᱤᱡᱩᱜ ᱜᱮᱭᱟ ᱩᱱᱠᱩ ᱞᱳᱠ ᱩᱱᱠᱩ ᱠᱚ ᱞᱟᱹᱜᱤᱫ ᱛᱟᱦᱮᱱ ᱵᱮᱵᱚᱥᱛᱟ ᱥᱟᱶᱛᱮ ᱡᱚᱢ,